ᱦ
ᱦᱮᱸ ᱟᱣᱟᱡ ᱟᱸᱡᱚᱢᱚᱜ ᱠᱟᱱᱟ
ᱦᱩᱸ ᱟᱫᱚ ᱨᱮᱡᱤᱥᱴᱨᱮᱥᱚᱱ ᱠᱚ ᱦᱩᱭᱱᱟ ᱵᱟᱝ
ᱦᱮᱸ ᱦᱮᱸ ᱦᱩᱭᱱᱟ
ᱟᱪᱪᱷᱟ ᱛᱚ ᱤᱭᱟᱹ ᱢᱟ ᱚᱞ ᱪᱤᱠᱤ ᱥᱮᱬᱟ ᱨᱮᱭᱟᱜ ᱮ ᱟᱭ ᱠᱤᱪᱩ ᱤᱭᱟᱹ ᱛᱟᱦᱮᱸ ᱠᱟᱱᱟ ᱵᱟᱝ ᱢᱟ ᱱ
ᱦᱮᱸ ᱦᱮᱸ ᱚᱞ ᱪᱤᱠᱤ ᱫᱚ ᱡᱟᱹᱨᱩᱲ ᱜᱮᱭᱟ
ᱟᱪᱪᱷᱟ
ᱟᱨ ᱛᱚᱵᱮ ᱪᱮᱫ ᱞᱮᱠᱟ ᱢᱚᱡᱽ ᱵᱟᱲᱟ ᱜᱮᱭᱟ ᱯᱮᱛᱚ ᱟᱨ
ᱦᱮᱸ ᱢᱚᱡᱽ ᱵᱟᱲᱟ ᱜᱮ
ᱚ ᱟᱪᱪᱷᱟ ᱟᱛᱳ ᱫᱤᱥᱚᱢ ᱫᱚ ᱚᱠᱟ ᱨᱮ
ᱟ ᱟᱹᱛᱩ ᱫᱤᱥᱚᱢ ᱫᱚ ᱱᱚᱜ ᱤᱭᱟᱹ ᱱᱤᱭᱟᱹ ᱳᱭᱮᱥᱴ ᱵᱮᱝᱜᱚᱞ
ᱳᱭᱮᱥᱴ ᱵᱮᱝᱜᱚᱞ ᱚᱠᱟ ᱴᱟᱜ ᱡᱮᱞᱟ
ᱳᱭᱮᱥᱴ ᱵᱮᱝᱜᱚᱞ ᱵᱚᱨᱫᱷᱚᱢᱟᱱ ᱡᱮᱞᱟ
ᱚ ᱟᱪᱪᱷᱟ ᱟᱪᱪᱷᱟ
ᱟᱢᱟᱜ ᱫᱚ ᱡᱷᱟᱲᱠᱷᱚᱸᱰ ᱨᱮᱛ
ᱦᱮᱸ ᱤᱧᱟᱹᱜ ᱡᱷᱟᱲᱠᱷᱚᱱᱸᱰ ᱱᱚᱰᱮ ᱯᱟᱹᱠᱩᱲ ᱡᱮᱞᱟ
ᱯᱟᱠᱩᱲ ᱡᱮᱞᱟ
ᱴ
ᱟᱪᱪᱷᱟ ᱟᱪᱪᱷᱟ ᱚᱱᱛᱮ ᱦᱮᱸ ᱞᱟᱹᱭ ᱢᱮ ᱦᱚᱜ ᱞᱟ. ᱤ ᱦᱚ ᱞᱟ. ᱜ ᱞᱚᱯᱚᱱ
ᱚ ᱢᱮᱱᱮᱫ ᱛᱟᱦᱮᱸᱱ ᱤᱧ ᱚᱱᱛᱮ ᱫᱚ ᱟᱯᱷᱚᱨ ᱵᱟᱲᱟ ᱠᱚᱫᱚ ᱦᱩᱭ ᱱᱟ ᱥᱮ ᱟᱹᱣᱨᱤ
ᱟᱯᱷᱚᱨ ᱵᱟᱲᱟ ᱠᱚᱫᱚ ᱟ. ᱣᱨᱤ
ᱚᱻᱚ ᱛᱚᱵᱮ ᱵᱟᱯᱞᱟ ᱵᱷᱟᱸᱰᱟᱱ ᱠᱚ ᱥᱟᱹᱨᱫᱤ ᱠᱟᱱᱟ ᱠᱚ ᱥᱮ ᱪᱮᱫ
ᱦᱚ ᱵᱟᱯᱞᱟ ᱠᱚᱫᱚ ᱦᱳᱭ ᱫᱚ ᱦᱳᱭ ᱯᱟᱲᱟᱭᱮᱱ ᱜᱮᱭᱟ ᱮᱠᱷᱚᱱ ᱛᱚ ᱟᱨ ᱠᱤ ᱡᱩᱱ ᱢᱟᱥ ᱨᱮᱫᱚ ᱛᱷᱚᱲᱟ ᱟᱻ ᱢᱮ ᱢᱟᱥ ᱨᱮᱫᱚ ᱫᱚᱢᱮ ᱜᱮ ᱦᱩᱭᱱᱟ ᱵᱟᱯᱞᱟ ᱠᱚ
ᱦᱩᱸ ᱦᱩᱸ
ᱟᱪᱪᱷᱟ ᱱᱤᱭᱟᱹ ᱡᱟᱦᱟᱸ ᱜᱮ ᱨᱚᱲ ᱦᱩᱭᱩᱜ ᱠᱟᱱᱟ ᱨᱮᱠᱚᱰᱤᱝ ᱚᱜ ᱠᱟᱱᱟ ᱛᱟᱦᱚᱞᱮ ᱦᱟᱜ
ᱦᱮᱸ ᱱᱚᱣᱟ ᱫᱚ ᱨᱮᱠᱚᱰᱤᱝ ᱠᱟᱛᱮ ᱫᱚ ᱚᱠᱚᱭ ᱠᱟᱱᱟ ᱠᱚ ᱱᱚᱣᱟ ᱨᱮᱱ ᱪᱟᱞᱟᱣ ᱵᱮᱱᱟᱣ ᱠᱚ ᱩᱱᱠᱩ ᱴᱷᱮᱱ ᱪᱟᱞᱟᱜᱼᱟ
ᱟᱪᱪᱷᱟ ᱟᱪᱪᱷᱟ ᱪᱮᱫ ᱠᱚᱠᱚ ᱨᱚᱲ ᱫᱟᱠᱚ ᱥᱚᱵ ᱪᱟᱞᱟᱜᱼᱟ ᱵᱟᱝ
ᱟᱪᱪᱷᱟ ᱟᱪᱪᱷᱟ ᱱᱤᱭᱟᱹ ᱫᱚ ᱦᱟᱱᱟ ᱱᱤᱭᱟᱹ ᱫᱚ ᱨᱚᱲ ᱵᱟᱝ ᱧᱟᱢᱟ ᱛᱟᱦᱚᱞᱮ ᱥᱮᱪᱮᱫ
ᱵᱟᱝ ᱵᱟᱝ
ᱦᱩᱸ ᱟᱥᱚᱞ ᱨᱩᱞ ᱨᱮᱜᱩᱞᱮᱥᱚᱱ ᱥᱤᱨᱤᱯ ᱠᱚᱢ ᱵᱮᱜ ᱵᱟᱲᱟᱭ ᱵᱟᱹᱪᱩᱜᱼᱟ ᱛᱚ
ᱦᱩᱸ ᱦᱩᱸ ᱨᱩᱞ ᱨᱮᱜᱩᱨᱮᱥᱚᱱ ᱫᱚ ᱡᱚᱛᱚ ᱡᱚᱛᱚ ᱱᱚᱣᱟ ᱤᱭᱟᱹ ᱠᱷᱚᱡ ᱜᱮ ᱧᱟᱢᱚᱜᱼᱟ ᱱᱚᱣᱟ ᱨᱮᱜᱮ ᱛᱟᱦᱮᱸ ᱠᱟᱱᱟ ᱟᱫᱚ ᱵᱟᱢ ᱧᱮᱞ ᱞᱮᱫᱟ ᱛᱚ
ᱵᱟ ᱟᱹᱣᱨᱤᱧ ᱧᱮᱞᱟ ᱱᱚᱜᱼᱚᱭ ᱱᱤᱛᱜ ᱜᱮ ᱛᱚ ᱢᱮᱫ ᱡᱟᱨᱥᱤ ᱠᱟᱱᱟ
ᱦᱩᱸ ᱠᱷᱟᱡ ᱡᱚᱛᱚ ᱚᱸᱰᱮ ᱠᱚᱫᱚ ᱢᱮᱱᱟᱜᱼᱟ
ᱟᱫᱚ ᱛᱤᱱᱟᱹᱜ ᱛᱤᱱᱟ. ᱜ ᱦᱩᱭᱱᱟᱢ ᱛᱟᱦᱞᱮ ᱱᱤᱭᱟᱹ ᱨᱮ
ᱚᱱᱮ ᱪᱚᱧ ᱞᱟᱹᱭ ᱟᱜ ᱢᱮ ᱯᱮ ᱫᱤᱱ ᱜᱤᱧ ᱦᱩᱭ ᱠᱟᱱᱟ
ᱟᱪᱪᱷᱟ ᱯᱮ ᱫᱤᱱ
ᱦᱩᱸ ᱤᱧ ᱦᱚ ᱩᱱᱟ. ᱜ ᱢᱚᱡᱽ ᱫᱚ ᱵᱟᱹᱧ ᱵᱟᱲᱟᱭᱟ
ᱟᱪᱪᱷᱟ ᱟᱪᱪᱷᱟ ᱛᱚ ᱟᱫᱚ ᱱᱤᱭᱟᱹ ᱠᱷᱚᱡ ᱫᱚ ᱦᱮ ᱛᱤᱱᱟᱹᱜ ᱛᱤᱱᱟᱹᱜ ᱤᱭᱟᱹ ᱦᱩᱭ ᱞᱮᱱ ᱠᱷᱟᱱ ᱯᱩᱭᱥᱟᱹ ᱠᱚᱢ ᱩᱰᱳᱠ ᱫᱟᱲᱮᱭᱟᱜᱼᱟ
ᱢᱤᱫ ᱦᱟᱯᱛᱟ
ᱢᱤᱫ ᱦᱚᱯᱛᱟ ᱵᱟ ᱟᱫᱚ ᱛᱤᱱᱟᱹᱜ ᱜᱟᱱ ᱦᱩᱭ ᱞᱮᱱ ᱠᱷᱟᱱ ᱯᱩᱭᱥᱟᱹ
ᱯᱚᱭᱥᱟ ᱫᱚ ᱛᱚ ᱱᱚᱣᱟ ᱜᱟᱞᱢᱟᱨᱟᱣ ᱟᱫᱷᱟᱨ ᱛᱮ ᱜᱮ ᱦᱩᱭᱩᱜ ᱟ
ᱵᱟᱝ ᱜᱮ ᱛᱤᱱᱟᱹᱜ ᱢᱟᱱᱮ ᱠᱤᱪᱷᱩ ᱚᱱᱮ ᱮᱯ ᱨᱮᱫᱚ ᱤᱭᱟᱹ ᱛᱟᱦᱮ ᱱᱟᱥᱮ ᱡᱮ ᱡᱚᱛᱚ ᱠᱷᱚᱱ ᱵᱟᱝ ᱰᱮᱲᱥᱚ ᱴᱟᱠᱟ ᱦᱩᱭᱩᱜ ᱠᱟᱱᱟ ᱛᱚᱛᱚᱠᱷᱚᱱ ᱵᱟᱢ ᱩᱰᱩᱠ ᱫᱟᱲᱮᱭᱟᱜᱼᱟ ᱚᱱᱠᱟ ᱠᱤᱪᱷᱩ ᱥᱤᱥᱴᱮᱢ ᱢᱮᱱᱟᱜᱼᱟ ᱱᱤᱭᱟᱹ ᱨᱮ
ᱚᱱᱠᱟ ᱫᱚ ᱥᱤᱥᱴᱮᱢ ᱫᱚ ᱩᱠᱩᱨ ᱱᱚᱣᱟ ᱨᱮ ᱫᱚ ᱩᱱᱟᱹᱜ ᱫᱚ
ᱡᱟᱦᱟᱸ ᱛᱤᱱᱟᱹᱜ ᱜᱮ ᱦᱩᱭᱩᱜ ᱰᱟᱭᱨᱮᱴ ᱮᱢ ᱴᱟᱱᱥ ᱯᱷᱟᱨ ᱫᱟᱲᱮᱭᱟᱜᱼᱟ ᱵᱟᱝ
ᱦᱩᱸ ᱦᱩᱸ
ᱟᱪᱪᱷᱟ ᱫᱟᱨᱩᱱ ᱥᱤᱥᱴᱮᱢ ᱠᱚ ᱵᱮᱱᱟᱣ ᱠᱟᱱ ᱛᱟᱵᱚ ᱦᱚᱲ ᱞᱟ. ᱜᱤ ᱥᱮᱪᱮᱫ
ᱦᱮᱸ ᱱᱚᱶᱟ ᱫᱚ ᱟᱵᱚ ᱥᱯᱮᱥᱟᱞ ᱦᱚᱲ ᱞᱟᱹᱜᱤᱫ ᱠᱟᱱ ᱜᱮᱭᱟ
ᱦᱚᱲ ᱠᱚ ᱵᱷᱟᱜᱮ ᱠᱟᱱᱮᱴ ᱳᱜ ᱟ ᱠᱚ
ᱦᱩᱸ ᱦᱩᱸ ᱮᱠᱛᱟ ᱦᱚᱸ ᱦᱩᱭᱩᱜᱼᱟ
ᱦᱮᱸ
ᱦᱩᱭᱩᱜᱼᱟ ᱮᱱᱛᱮᱫ ᱦᱟᱱᱟ ᱡᱟᱭᱜᱟ ᱱᱚᱣᱟ ᱡᱟᱭᱜᱟ ᱨᱮᱵᱚᱱ ᱠᱚᱞ ᱠᱟᱛᱮ ᱵᱚᱱ ᱧᱟᱯᱟᱢᱚᱜ ᱠᱟᱱᱟ ᱛᱚ
ᱦᱮᱸ ᱦᱮᱸ ᱦᱮᱸ ᱫᱤᱭᱮ ᱚᱱᱛᱮ ᱜᱚᱨᱚᱢ ᱠᱚ ᱪᱮᱫᱞᱮᱠᱟ ᱜᱚᱨᱚᱢ
ᱜᱚᱨᱚᱢ ᱫᱚ ᱵᱷᱟᱹᱜᱤ ᱜᱚᱨᱚᱢ ᱟᱹᱭᱠᱟᱹᱜ ᱠᱟᱱᱟ ᱱᱚᱜᱼᱚᱭ ᱫᱟᱨᱮ ᱨᱮᱜᱮ ᱱᱤᱛᱚᱜ ᱦᱚᱸ ᱢᱤᱱᱟᱹᱧ ᱠᱟᱫᱤᱧᱟ
ᱦᱚᱸ ᱵᱮᱥ ᱵᱮᱥ
ᱟᱯᱮ ᱥᱮᱫ ᱢᱟ ᱡᱟᱹᱱᱤᱡ ᱜᱚᱴᱟ ᱠᱷᱮᱛ ᱠᱚ ᱪᱟᱥ ᱢᱮᱱᱟᱜᱼᱟ ᱱᱤᱛᱚᱝ ᱦᱚᱸ ᱵᱟᱝ ᱚᱱᱟ ᱛᱤᱞᱢᱤᱧ ᱠᱚ
ᱵᱟᱝ ᱱᱚᱛᱮ ᱫᱚ ᱥᱤᱨᱚᱠᱚᱢ ᱫᱚ ᱵᱟᱝ ᱟᱞᱮ ᱥᱮᱫ ᱯᱟᱥᱴᱟ ᱫᱚ
ᱚ
ᱛᱷᱚᱲᱟ ᱴᱟᱣᱩᱱᱥ ᱢᱟᱱᱮ ᱵᱫᱷᱚᱢᱟᱱ ᱯᱨ ᱯᱨᱚᱯᱚᱨ ᱵᱚᱨᱫᱷᱚᱢᱟᱱ ᱫᱚ ᱵᱟᱞᱮ ᱛᱟᱦᱮᱱᱟ ᱥᱮ
ᱦᱮᱸ
ᱥᱟᱭᱤᱰ ᱟᱫᱚ ᱵᱚᱨᱫᱷᱚᱢᱟᱱ ᱥᱮᱴᱚ ᱫᱚᱢᱮ ᱜᱮ ᱪᱟᱥ
ᱦᱸ
ᱟᱯᱮ ᱥᱮᱫ ᱪᱟᱥᱵᱟᱥ ᱛᱟᱨᱯᱚᱨ ᱠᱚ
ᱟᱯᱷᱚᱨ ᱠᱚᱫᱚ ᱦᱩᱭ ᱵᱟᱲᱟᱭᱱᱟ ᱛᱷᱚᱲᱟ ᱵᱚᱦᱩᱛ ᱫᱚ ᱟᱭᱢᱟ ᱫᱚ ᱵᱟᱞᱮᱯᱷ ᱩ ᱯᱨᱚᱨᱠᱟᱛᱟ ᱦᱟᱸᱜ ᱵᱟᱝ ᱡᱩᱛᱩᱜ ᱠᱟᱱᱟ ᱠᱷᱮᱛ ᱦᱚᱸ ᱚᱫᱟ ᱜᱮᱭᱟ
ᱚ
ᱫᱤᱱᱟᱹᱢ ᱦᱤᱞᱳᱜ ᱜᱮᱛᱚ ᱫᱟᱜ ᱫᱟᱭ
ᱦᱩᱸ
ᱛᱟᱭᱚᱢ ᱧᱚᱜ ᱟᱵᱟᱨ ᱟᱯᱷᱚᱨ ᱦᱩᱭᱩᱜᱼᱟᱜ ᱚᱱᱟᱛᱮ ᱥᱤᱛᱩᱝ ᱫᱚ ᱱᱤᱛᱚᱜ ᱡᱟᱜᱮ ᱨᱚᱦᱚᱲ ᱧᱚᱜ
ᱦᱩᱸ ᱛᱚ ᱤᱧ ᱡᱟᱞᱟᱝ ᱡᱮᱞᱟᱝ ᱨᱚᱲᱫᱟ ᱛᱚ ᱵᱟᱱᱟ ᱦᱚᱲ ᱢᱮᱱᱟᱜ ᱛᱟᱞᱟᱝᱟ ᱟᱨ ᱢᱟᱣᱩᱱᱴ ᱛᱚ ᱡᱟᱦᱟᱸᱭ ᱨᱤᱥᱤᱵᱷ ᱟ ᱫᱚ ᱩᱱᱤ ᱭᱟᱜ ᱫᱚ ᱛᱤᱱᱟᱹᱜ ᱢᱮᱱᱟᱜ ᱛᱟᱭᱤᱢ
ᱡᱟᱦᱟᱸᱭ ᱨᱤᱥᱤᱵᱟ ᱩᱱ ᱫᱚ ᱟᱴ ᱴᱟᱠᱟ ᱢᱮᱱᱟᱜᱼᱟ
ᱟᱪᱪᱷᱟ ᱠᱚᱞᱟᱭ ᱩᱱᱤ ᱫᱚ
ᱫᱚᱥ ᱴᱟᱠᱟ ᱦᱮᱸ ᱫᱩ ᱴᱟᱠᱟ ᱵᱮᱥᱤ
ᱚ ᱪᱮᱜ ᱠᱟ ᱥᱤᱥᱴᱮᱢ ᱛᱚ ᱮ ᱵᱷᱟᱜᱤᱠ
ᱟᱫᱚ ᱟᱨ ᱵᱤᱥᱮᱥ ᱠᱚ ᱪᱮᱫ ᱠᱚᱢ ᱪᱤᱠᱟᱹ ᱵᱟᱲᱟᱭᱮᱫᱟ
ᱵᱤᱥᱮᱥ ᱯᱳᱨᱳ ᱮᱢᱢᱤ ᱠᱳᱢᱯᱟᱱᱤ ᱨᱮᱧ ᱠᱟᱢᱤᱭᱟ ᱡᱚᱢᱟᱹᱭᱤᱛ ᱯᱨᱟᱭᱵᱷᱮᱴ ᱠᱳᱢᱯᱟᱱᱤ ᱨᱮ ᱟᱨ ᱟᱢ ᱫᱚ
ᱤᱧᱦᱚ ᱠᱟᱹᱢᱤ ᱠᱷᱚᱡ ᱦᱚᱞᱟ ᱢᱟᱫᱮᱨ ᱜᱤᱧ ᱦᱮᱡ ᱟᱠᱟᱱᱟ
ᱦᱮᱸ
ᱦᱚᱞᱟ ᱢᱟᱫᱷᱮᱨ ᱨᱤᱧ ᱦᱮᱡ ᱟᱠᱟᱱᱟ ᱟᱫᱚ ᱚᱱᱰᱮ ᱵᱟᱝ ᱡᱩᱛᱩᱜ ᱠᱟᱱᱟ ᱛᱚ ᱜᱟᱞᱢᱟᱨᱟᱣ
ᱚᱠᱟᱨᱮᱢ ᱛᱟᱦᱮᱠᱟᱱᱟ
ᱚᱱᱛᱮ ᱟᱯᱮ ᱚᱭᱮᱥᱴ ᱵᱟᱝᱜᱟᱞ ᱨᱮᱜᱮᱧ ᱛᱟᱦᱮ ᱠᱟᱱᱟ
ᱚ ᱥᱤᱝᱜᱚᱞ ᱥᱮ
ᱦᱮᱸ ᱠᱳᱞᱠᱟᱛᱟ
ᱚ ᱠᱳᱞᱠᱟᱛᱟ ᱨᱮ ᱟᱫᱚ ᱪᱜ ᱪᱮ ᱮᱢ ᱠᱟᱹᱢᱤ ᱠᱟᱱ ᱛᱮᱦᱮᱱ
ᱦᱩᱸ ᱛᱮᱦᱮ ᱫᱚ ᱩᱱᱠᱩ ᱨᱟᱡᱽ ᱢᱤᱥᱛᱨᱤ ᱥᱟᱶ
ᱚ ᱨᱟᱡᱽ ᱢᱤᱥᱛᱤᱨᱨᱤ ᱟᱪᱪᱷᱟ ᱟᱪᱪᱷᱟ
ᱱᱮ ᱴᱷᱟᱜ ᱴᱷᱚᱜ ᱥᱟᱰᱮ ᱩᱛᱟᱹᱨ ᱟᱨ ᱱᱚᱣᱟ ᱜᱟᱞᱢᱟᱨᱟᱣ ᱡᱩᱠᱷᱟᱹᱡ ᱫᱚ ᱡᱮᱢᱚᱱ ᱡᱟᱦᱟᱱᱟᱜ ᱫᱚ ᱵᱟᱝ ᱥᱟᱰᱮ
ᱦᱮᱸ
ᱮᱠᱞᱟ ᱮᱠᱞᱟ ᱨᱮᱜᱮ ᱜᱟᱞᱢᱟᱨᱟᱣ
ᱵᱟᱠᱷᱨᱟ ᱫᱚᱚ ᱰᱤᱥᱴᱵ-ᱟ ᱨᱚᱬᱛᱮ ᱥᱮᱪᱮᱫ ᱚᱱᱟᱛ
ᱦᱮᱸ ᱵᱚᱞᱮ ᱨᱮᱠᱚᱨᱰ ᱢᱚᱸᱡᱽ ᱵᱟᱝ ᱦᱩᱭᱩᱜᱼᱟ
ᱚ ᱟᱪᱪᱷᱟ ᱟᱪᱪᱷᱟ ᱦᱩᱸ
ᱚᱱᱟᱛᱮ
ᱦᱩᱸ ᱛᱟᱦᱮᱞᱮ ᱛᱤᱱᱟᱹᱜ ᱫᱤᱱᱮᱢ ᱠᱟᱹᱢᱤ ᱜᱮᱫᱟᱚᱰᱮ ᱠᱳᱞᱠᱟᱛᱟ ᱨᱮᱫᱚ
ᱡᱟᱜᱮ ᱛᱷᱚᱲᱟ ᱫᱤᱱᱤᱧ ᱠᱟᱹᱢᱤ ᱞᱮᱫᱟ
ᱯᱮᱫᱤᱱ ᱯ ᱫᱤᱱ ᱯᱮᱫᱤᱱ ᱠᱟᱹᱢᱤ ᱠᱟᱛᱮᱧ ᱦᱮᱡ ᱟᱠᱟᱱᱟ ᱯ ᱫᱤᱱ ᱥᱮ ᱢᱤᱸ ᱦᱟᱯᱛᱟ ᱢᱤᱸ ᱦᱟᱯᱛᱟ
ᱛᱵᱮ ᱟᱢ ᱫᱚ ᱢᱤᱥᱛᱨᱤ ᱥᱮ ᱞᱮᱵᱟᱨ ᱞᱮᱵᱟᱨ ᱠᱟᱹᱢᱤ
ᱦᱮᱸ ᱞᱮᱵᱟᱨ ᱥᱮ ᱢᱤᱥᱛᱨᱤ
ᱚᱻ᱾ ᱫᱤᱭᱮ ᱟᱨ ᱟᱨ ᱪᱮᱜ ᱠᱚ ᱠᱟᱹᱢᱤ ᱦᱩᱭᱩᱜ ᱛᱟᱢᱟ ᱱᱚᱛᱮ ᱯᱟᱹᱠᱩᱲ ᱨᱮ?
ᱯᱟᱹᱠᱩᱬ ᱨᱮ ᱵᱤᱥᱮᱥ ᱫᱚ ᱵᱞᱚᱠ ᱠᱚᱨᱮ ᱜᱮ ᱡᱟᱦᱟ ᱜᱮ ᱡᱟᱦᱟᱱᱟᱜ ᱠᱚ ᱦᱟᱱᱟ ᱱᱚᱣᱟ᱾ ᱦᱮᱸ ᱵᱚᱞᱮ ᱡᱟᱦᱟᱸᱱᱟᱜ ᱟᱫᱷᱟᱨ ᱠᱟᱨᱰ ᱦᱩᱭᱱᱟ ᱚᱠᱚᱭ ᱠᱚᱣᱟᱜ ᱪᱮᱫ ᱠᱚ ᱵᱟᱝ ᱡᱩᱛᱩᱜ ᱠᱟᱱᱟ ᱚᱱᱟ ᱠᱚ ᱵᱚᱞᱮ᱾ ᱧᱮᱞ ᱥᱟᱸᱜᱮ ᱠᱟᱜ ᱵᱚᱞᱮ ᱤᱫᱤ ᱟᱹᱜᱩᱭ ᱛᱟ ᱡᱟᱦᱟᱸᱭᱟᱜ ᱡᱚᱛᱚ ᱦᱚᱲ ᱛᱚ ᱵᱟᱠᱩ ᱥᱚᱢᱚᱭᱜᱼᱟ ᱛᱚ᱾
ᱦᱟᱸ ᱥᱮᱢᱟ ᱦᱮ ᱜᱮ᱾ ᱟᱯ ᱚᱱᱮᱠᱚ ᱦᱚᱸ ᱫᱚᱨᱠᱟᱨ ᱦᱚᱸ ᱫᱚᱨᱠᱟᱨ ᱯᱟᱲᱟᱣ ᱠᱚᱣᱟ ᱡᱮ ᱚᱠᱚᱭ ᱜᱚᱲᱚᱣᱟ ᱞᱮᱟᱭ ᱚᱠᱚᱭ ᱛᱷᱚᱲᱟ ᱞᱟᱹᱭ ᱟᱞᱮᱭᱟ᱾
ᱦᱩᱸᱻ ᱦᱩᱸᱻ ᱦᱩᱸᱻ᱾
ᱯᱟᱠᱩᱲᱤᱧ ᱪᱟᱞᱟᱳ ᱵᱟᱲᱟᱣ ᱠᱟᱱᱟ ᱟᱢᱲᱟ ᱯᱲᱟ ᱨᱮ᱾
ᱚ ᱟᱢᱲᱟ ᱯᱟᱲᱟ ᱾
ᱟᱢᱟᱜ ᱦᱮᱸ ᱟᱢᱲᱟ ᱯᱟᱲᱟ ᱫᱚ ᱛᱤᱱᱟᱹᱜ ᱥᱟᱹᱜᱤᱧ ᱚᱰᱮ ᱠᱷᱚᱡ ᱫᱚ?
ᱱᱚᱸᱰᱮ ᱠᱷᱚᱡ ᱫᱚ ᱵᱟᱝ ᱡᱮᱞᱤᱧᱟ ᱟᱹᱰᱤ ᱫᱚ᱾ ᱟᱫᱚ ᱡᱮᱞᱤᱧ ᱫᱚ ᱡᱮᱞᱤᱧ ᱜᱮᱭᱟ ᱟᱞᱮ ᱫᱚ ᱮᱱᱛᱮ, ᱟᱯᱮ ᱥᱩᱨ ᱨᱮᱜᱮ ᱢᱮᱱᱟᱜ ᱞᱮᱭᱟ ᱵᱟᱝᱜᱟᱞ ᱥᱩᱨ ᱨᱮᱜᱮ᱾
ᱚ ᱵᱟᱝᱜᱟᱞ ᱥᱩᱨ ᱨᱮ᱾
ᱮᱱᱠᱷᱟᱱ ᱫᱚ ᱵᱚᱨᱫᱷᱚᱢᱟᱱ ᱦᱚᱸᱞᱮ ᱪᱟᱞᱟᱣ ᱵᱟᱲᱟᱜ ᱜᱮᱭᱟ᱾
ᱛ ᱯᱟᱠᱩᱲ ᱢᱟᱱᱮ ᱛᱚ ᱤᱭᱟᱹ ᱛᱚ ᱦᱟᱱᱟ ᱫᱩᱢᱠᱟᱹ ᱯᱚᱨᱚᱢ ᱠᱟᱛᱮ ᱜᱮ ᱥᱮ?
ᱵᱟᱝ ᱵᱟᱝ ᱚᱱᱛᱮ ᱫᱚ ᱵᱟᱝ᱾ ᱯᱟᱹᱠᱩᱲ ᱦᱚᱸᱜᱚᱭ ᱱᱟᱹᱞᱦᱟᱹᱴᱤ ᱥᱮᱫ ᱞᱮᱠᱟᱛᱮ ᱵᱟᱢ ᱦᱮᱡ ᱵᱟᱲᱟᱳ ᱟᱠᱟᱱᱛᱮ ᱾
ᱡᱷᱟᱲᱠᱷᱚᱱ ᱜᱮ ᱯᱟᱲᱟᱜ ᱠᱟᱱᱟ ᱛᱚ?
ᱦᱮᱸ ᱡᱷᱟᱲᱠᱷᱚᱸᱰ ᱜᱮ ᱵᱟᱝᱜᱟᱞ ᱵᱳᱰᱟᱨ ᱨᱮᱜᱮ ᱛᱚ ᱢᱮᱱᱟᱜᱼᱟ᱾
ᱚᱱᱟ ᱨᱚᱜᱷᱩᱱᱟᱛ ᱯᱩᱨ ᱯᱟᱨᱚᱢ ᱠᱟᱛᱮ?
ᱦᱮᱸ ᱨᱚᱜᱷᱩᱱᱟᱛ ᱯᱩᱨ
ᱱᱚᱞᱟ ᱱᱚᱞᱟ ᱱᱚᱞᱟ ᱯᱟᱨᱚᱢ ᱠᱟᱛᱮᱜ?
ᱱᱚᱞᱟ ᱱᱟᱞᱦᱟᱹᱴᱤ
ᱱᱚᱞᱦᱟᱹᱴᱤ
ᱦᱮ ᱱᱚᱞᱦᱟᱹᱴᱤ ᱨᱟᱢᱯᱩᱨ ᱦᱟᱴ ᱫᱚ ᱵᱟᱢ ᱦᱮᱡ ᱵᱟᱲᱟᱣ ᱠᱟᱱᱛᱮ ᱚᱱᱟᱴᱟᱜ ᱞᱟᱭᱮᱱ ᱛᱮ ᱱᱟ ᱨᱟᱢᱯᱩᱨ?
ᱦᱚᱭ ᱵᱟᱝ ᱟᱱᱟᱛᱮ ᱵᱟᱝ ᱵᱩᱡᱩ ᱠᱟᱱᱟ᱾
ᱦᱮᱸ
ᱟᱫᱚ ᱚᱸᱰᱮ ᱠᱷᱚᱜ ᱵᱚᱨᱫᱷᱚᱢᱟᱱ ᱪᱟᱞᱟᱜ ᱞᱟᱹᱜᱤᱜ ᱚᱠᱟᱴᱷᱮ ᱛᱮᱯᱮ ᱩᱰᱩᱠᱚᱜ ᱛᱮ?
ᱵᱚᱨᱫᱷᱚᱢᱟᱱ ᱪᱟᱞᱟᱣ ᱞᱟᱹᱜᱤᱫ ᱱᱚᱸᱰᱮᱞ ᱞᱮ ᱦᱤᱡᱩᱜᱼᱟ ᱱᱚᱞᱦᱟᱹᱴᱤ ᱞᱮ ᱦᱤᱡᱩᱜᱼᱟ ᱠᱟᱢᱨᱟ ᱨᱮ᱾
ᱟᱪᱪᱷᱟᱻ ᱟᱪᱪᱷᱟᱻ᱾
ᱚᱸᱰᱮ ᱠᱷᱚᱜ ᱵᱚᱨᱫᱷᱚᱢᱟᱱ᱾
ᱦᱩᱸᱻ ᱦᱩᱸᱻ᱾ ᱟᱪᱪᱷᱟ ᱟᱪᱪᱷᱟ
ᱵᱟᱢ ᱦᱮᱡ ᱵᱟᱲᱟ ᱠᱟᱱᱛᱮ ᱱᱚᱛᱮ ᱯᱟᱠᱩᱲ ᱥᱮᱜ ᱫᱚ?
ᱵᱟᱝ ᱚᱱᱟᱴᱟᱜ ᱯᱟᱹᱠᱩᱲ ᱥᱮᱫ ᱫᱚ ᱵᱟᱹᱧ ᱪᱟᱞᱟᱣ ᱵᱟᱲᱟ ᱠᱟᱱᱟ, ᱦᱟᱱᱟ ᱟᱢᱲᱟ ᱯᱟᱲᱟ ᱯᱟᱹᱠᱩᱲ ᱥᱮᱫ ᱫᱚᱧ ᱪᱟᱞᱟᱣ ᱵᱟᱲᱟᱣ ᱠᱟᱱᱟ᱾
ᱟᱢᱲᱟᱯᱟᱲᱟ ᱯᱟᱹᱠᱩᱲ?
ᱦᱮᱸ ᱚᱱᱛᱮ ᱫᱩᱧ ᱪᱟᱞᱟᱣ ᱵᱟᱲᱟ ᱠᱟᱱᱟ᱾
ᱟᱫᱚ ᱚᱠᱟ ᱥᱮᱫ ᱞᱮᱠᱟᱛᱮᱢ ᱦᱮᱡ ᱞᱮᱱᱛᱮ?
ᱚᱱᱟ ᱫᱚ ᱤᱭᱟᱹ ᱥᱮᱫ ᱞᱮᱠᱟᱛᱮ ᱜᱚᱨᱚᱱᱰᱤ ᱥᱮᱫ ᱞᱮᱠᱟᱛᱮ᱾
ᱦᱮᱸ
ᱜᱚᱨᱚᱱᱰᱤ ᱥᱮᱫ ᱞᱮᱠᱟᱛᱮ ᱚᱱᱟ ᱱᱚᱞᱟ ᱡᱟᱦᱟᱸ ᱵᱳᱰᱟᱨ ᱢᱮᱱᱟᱜᱼᱟ᱾ ᱡᱷᱟᱲᱠᱷᱚᱱᱰ ᱵᱟᱝᱜᱟᱞ ᱵᱳᱰᱟᱨ ᱨᱮ ᱱᱚᱞᱟᱯᱩᱞ᱾ ᱱᱚᱞᱟ ᱵᱨᱤᱡᱽ ᱯᱟᱨᱚᱢ ᱠᱟᱛᱮ ᱚᱱᱟ ᱦᱚᱨᱛᱮ ᱠᱩᱸᱰᱟᱹᱦᱤᱛ ᱥᱮᱫ ᱞᱮᱠᱟᱛᱮ᱾
ᱠᱩᱸᱰᱦᱤᱛ?
ᱦᱮᱸ ᱠᱩᱸᱰᱦᱤᱛ ᱥᱮᱫ‌ ᱞᱮᱠᱟᱛᱮ ᱾
ᱚᱻ᱾
ᱚᱱᱛᱮᱱᱟᱜ ᱫᱚ ᱵᱟᱲᱟᱭ ᱢᱮᱱᱟᱜᱼᱟ ᱠᱩᱸᱰᱟᱹᱦᱤᱛ ᱫᱚ ᱪᱮᱫ ᱞᱮᱠᱟ ᱯᱮ ᱫᱟᱞᱟᱦᱤ ᱫᱟᱞᱟᱤ ᱠᱚ ᱯᱚᱨᱚᱢ ᱟᱹᱩᱭᱩᱜᱭᱟ
ᱟᱫᱚ ᱛᱚᱵᱮ ᱵᱟᱥ ᱛᱮᱢ ᱦᱮᱡ ᱞᱮᱱᱟ?
ᱵᱟ ᱵᱟᱵᱟ ᱵᱟᱭᱤᱠ ᱛᱮ᱾
ᱳ ᱵᱟᱭᱤᱠ ᱛᱮ?
ᱵᱟᱭᱤᱠ ᱛᱮ ᱦᱮᱸ
ᱚᱻ
ᱛᱟᱦᱚᱞᱮ ᱤᱭᱟᱹ ᱠᱚᱫᱚ ᱮᱰᱩᱠᱮᱥᱚᱱ ᱫᱚ ᱛᱤᱱᱟᱹᱜ ᱛᱤᱱᱟᱹᱜ ᱫᱷᱟᱹᱵᱤᱡ ᱠᱚᱞᱮᱡᱽ ᱢᱟᱞᱮᱡᱽ ᱠᱚ?
ᱮᱰᱩᱠᱮᱥᱚᱱ ᱫᱚ ᱟᱹᱰᱤ ᱟᱭᱢᱟ ᱫᱚ ᱵᱟᱹᱱᱩᱜᱼᱟ, ᱤᱱᱴᱟᱨ ᱨᱮᱜᱮ ᱯᱟᱥ ᱦᱩᱭᱩ ᱟᱠᱟᱱᱟ ᱤᱱᱟᱹᱜᱮ,
ᱚᱻ
ᱤᱱᱴᱟᱨ ᱠᱷᱚᱱᱚᱡ ᱡᱤᱨᱟᱹᱣ ᱦᱩᱭᱱᱟ ᱛᱟᱭᱚᱢᱛᱮ ᱦᱟᱱᱟ ᱱᱟᱣᱟ
ᱟᱪ ᱟᱪᱪᱷᱟ ᱟᱪᱪᱷᱟ
ᱛᱮ ᱜᱷᱟᱨᱚᱸᱡᱽ ᱥᱮᱫ ᱦᱚᱸ ᱡᱤᱢᱟᱹᱫᱟᱨᱤ ᱦᱩᱭᱱᱟ᱾
ᱦᱩᱸᱻ
ᱦᱚᱴᱟᱛ ᱵᱷᱚᱨᱛᱤ ᱵᱷᱚᱨᱛᱤ ᱛᱮᱜᱮ ᱵᱟᱝ ᱵᱷᱚᱨᱛᱤ ᱦᱩᱭ ᱞᱮᱱᱟ᱾
ᱦᱩᱸᱻ ᱫᱚᱥ ᱢᱤᱱᱤᱴ ᱠᱚ ᱫᱚᱥ ᱢᱤᱱᱤᱴ ᱠᱚ ᱯᱟᱨᱚᱢᱮᱱ ᱫᱚ?
ᱟᱪᱪᱷᱟᱧ ᱤᱭᱟᱹᱭ ᱞᱟᱜᱟᱜ ᱱᱚᱛᱮ ᱠᱷᱚᱡ ᱤᱧ ᱠᱟᱴᱟᱣᱫᱟ ᱦᱟᱸᱜ᱾
ᱟᱸ
ᱛᱚᱵᱮ ᱪᱮᱫ ᱠᱚᱢ ᱪᱤᱠᱟᱹ ᱵᱟᱲᱟᱭᱟ ᱟᱢ ᱫᱚ ᱯᱟᱲᱦᱟᱣ ᱠᱚᱜᱮ ᱟᱨ ᱠᱟᱹᱢᱤ ᱵᱟᱲᱟ ᱜᱮ ᱦᱟᱝ? ᱦᱮᱸ ᱵᱟᱝ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱ ᱜᱮᱭᱟ᱾
ᱚ ᱴᱷᱤᱠ ᱜᱮᱭᱟ ᱚᱠᱛᱚ ᱠᱚᱦᱚᱸ ᱦᱩᱭᱩᱜ ᱠᱟᱱᱟ ᱱᱟᱦᱟᱜ ᱛᱚᱵᱮ ᱠᱟᱴᱟ ᱦᱟᱛᱟᱲᱟᱹᱧ᱾
ᱦᱩᱸ ᱦᱩᱸ ᱴᱷᱤᱠ ᱜᱮᱭᱟ᱾